ᱦᱮᱞᱳ,
ᱦᱮᱸ, ᱱᱤᱛᱳᱜ ᱦᱚ ᱵᱟᱭ ᱟᱡᱚᱢᱚᱜ ᱠᱟᱱ ᱜᱮᱭᱟ?
ᱦᱮᱸ ᱜᱚᱝᱠᱮ, ᱨᱚᱲ ᱵᱟᱝ ᱟᱡᱚᱢᱚᱜ ᱠᱟᱱ ᱛᱟᱵᱤᱱᱟ?
ᱦᱮᱞᱳ ᱟᱡᱚᱢᱚᱜ ᱠᱟᱱᱟ, ᱥᱮ ᱵᱟᱝ,
ᱦᱮᱸ ᱦᱤᱛᱳᱜ ᱠᱟᱴᱤᱡ ᱟᱸᱡᱚᱢᱚᱜ ᱠᱟᱱᱟ, ᱠᱟᱹᱴᱤᱡ ᱰᱤᱥᱴᱟᱯ ᱰᱤᱥᱴᱟᱯ᱾
ᱦᱮᱸ, ᱜᱚᱢᱠᱮ ᱡᱚᱦᱟᱨ ᱜᱮ᱾
ᱦᱮᱸ ᱜᱚᱢᱠᱮ, ᱠᱟᱴᱟ ᱠᱟᱴᱟ ᱨᱚᱲ ᱟᱸᱡᱚᱢᱚᱜ ᱠᱟᱱ ᱛᱟᱵᱤᱱᱟ᱾
ᱛᱟᱹᱞᱤᱧᱟ,
ᱦᱮᱞᱳ,
ᱢᱟᱱᱮ ᱜᱮᱫ-ᱜᱮᱫ ᱨᱚᱲ ᱟᱸᱡᱚᱢ ᱦᱤᱡᱩᱜ ᱠᱟᱱ ᱛᱟᱵᱤᱱᱟ?
ᱴᱟᱣᱟᱨ ᱯᱟᱞᱮ ᱰᱤᱥᱴᱟᱵ ᱮᱜ ᱛᱟᱵᱮᱱᱟ, ᱟᱵᱮᱱᱟᱜ ᱨᱚᱲ ᱫᱚ ᱟᱡᱚᱢᱚᱜ ᱠᱟᱱ ᱜᱮᱭᱟ, ᱟᱹᱞᱤᱧᱟᱜ ᱪᱮᱫ ᱴᱷᱤᱡ ᱵᱟᱭ ᱟᱡᱚᱢᱚᱜ ᱠᱟᱱᱟ?
ᱦᱮᱸ ᱚᱱᱟ ᱠᱟᱴᱟ ᱠᱟᱴᱟ, ᱨᱚᱲ ᱟᱸᱡᱚᱢ ᱦᱤᱡᱩᱜ ᱠᱟᱱ ᱛᱟᱵᱤᱱᱟ ᱟᱨᱠᱤ?
ᱢᱟᱱᱮ ᱠᱟᱴᱟᱣ-ᱠᱟᱴᱟᱣ ᱛᱮ,
ᱦᱮᱸ ᱦᱮᱛᱳᱜ ᱠᱟᱹᱴᱤᱡ ᱴᱷᱤᱠ ᱧᱚᱜ ᱦᱤᱡᱩᱜ ᱠᱟᱱᱟ, ᱠᱞᱤᱭᱟᱨ ᱧᱚᱜ ᱦᱟᱞᱠᱟ, ᱦᱟᱞᱠᱟ᱾
ᱟᱸᱡᱚᱢᱚᱜ ᱠᱟᱱ ᱜᱮᱭᱟ ᱛᱚ ᱵᱟᱝ?
ᱦᱮᱸ ᱦᱮᱛᱳᱜ ᱫᱚ, ᱟᱸᱡᱚᱢᱚᱜ ᱠᱟᱱ ᱜᱮᱭᱟ᱾
ᱪᱮᱫ ᱞᱮᱠᱟ ᱢᱮᱱᱟᱜ ᱵᱤᱱᱟ, ᱛᱟᱦᱚᱞᱮ?
ᱦᱮᱸ,
ᱪᱮᱫ ᱞᱮᱠᱟ ᱢᱮᱱᱟᱜ ᱵᱟᱲᱟ ᱵᱮᱱᱟ, ᱛᱟᱦᱚᱞᱮ ᱞᱟᱹᱭᱵᱮᱱ?
ᱦᱮᱸ, ᱱᱟᱯᱟᱭ ᱵᱟᱲᱟ ᱜᱮᱭᱟᱞᱤᱧ ᱜᱚᱢᱠᱮ ᱱᱚᱣᱟ ᱜᱷᱟᱹᱲᱤᱡ ᱫᱚ, ᱟᱹᱵᱤᱱ ᱫᱚ ᱚᱠᱟ ᱞᱮᱠᱟ ᱢᱮᱱᱟᱜ ᱵᱤᱱᱟ? ᱜᱚᱢᱠᱮ ᱨᱚᱲ ᱜᱮ ᱟᱹᱰᱤ ᱡᱳᱨᱮ ᱰᱤᱥᱴᱟᱯ ᱮᱫ ᱫᱚ, ᱵᱟᱞᱤᱧ ᱟᱸᱡᱚᱢ ᱫᱟ ᱪᱮᱫ ᱦᱚᱸ?
ᱛᱚᱵᱮ ᱦᱮᱱᱟᱜ ᱞᱮᱠᱷᱟᱱ,
ᱦᱮᱸ ᱜᱚᱢᱠᱮ ᱞᱟᱹᱭ ᱵᱤᱱ?
ᱞᱟᱹᱭᱮᱫᱤᱧ ᱪᱮᱫ ᱠᱚᱵᱤᱱ ᱪᱤᱠᱟᱹ, ᱵᱟᱲᱟᱭᱮᱜᱼᱟ ᱛᱟᱦᱚᱞᱮ?
ᱦᱮᱸ ᱟᱹᱞᱤᱧ ᱫᱚ ᱛᱮᱦᱮᱧ ᱫᱚ ᱚᱲᱟᱜ ᱠᱚᱨᱮ ᱜᱮ ᱢᱮᱱᱟᱜ ᱞᱤᱧᱟ᱾ ᱟᱨ ᱫᱚᱢᱮ ᱫᱟᱜ ᱮᱫᱟᱭ ᱛᱚ ᱫᱟᱜ ᱠᱷᱟᱹᱛᱤᱨ ᱛᱮ ᱱᱚᱜ ᱚᱭ ᱠᱟᱹᱴᱤᱡ ᱢᱟᱴᱷ ᱥᱮᱫ ᱞᱤᱧ ᱫᱩᱠᱟᱱᱟ ᱟᱨᱠᱤ᱾
ᱟᱯᱮ ᱥᱮᱫ ᱫᱚ ᱫᱟᱜ ᱡᱟᱹᱲᱤ ᱛᱟᱦᱚᱞᱮ ᱫᱟᱜ ᱠᱚᱭᱮ ᱡᱚᱨᱚ ᱵᱟᱲᱟᱭᱮ ᱜᱮᱭᱟ᱾
ᱦᱮᱸ ᱫᱟᱜ ᱠᱚ ᱢᱟᱱᱮ ᱡᱚᱨᱚᱭ ᱮᱫ ᱜᱮᱭᱟ ᱟᱹᱰᱤ ᱡᱳᱨ ᱜᱮ᱾
ᱟᱨ ᱛᱚᱵᱮ ᱛᱟᱦᱚᱞᱮ ᱟᱯᱮ ᱥᱮᱱ ᱫᱚ ᱛᱟᱦᱚᱞᱮ ᱫᱚ ᱪᱟᱥ ᱵᱟᱥ ᱠᱚᱫᱚ ᱮᱛᱚᱦᱚᱵ ᱟᱠᱟᱜᱼᱟ ᱯᱮ ᱥᱮ ᱟᱣᱨᱤ
ᱦᱮᱸ ᱪᱟᱥᱵᱟᱥ ᱠᱚ ᱫᱚ ᱟᱞᱮ ᱥᱮᱫ ᱫᱚ ᱮᱠᱵᱟᱨᱮ ᱠᱩᱲᱟᱹᱣ ᱞᱮᱠᱟ ᱜᱮ ᱠᱩᱲᱟᱹᱣ ᱟᱠᱟᱱᱟ ᱜᱚᱴᱟ ᱢᱟᱴᱷ ᱜᱮ ᱮᱠᱵᱟᱨᱮ᱾ ᱠᱷᱟᱹᱞᱤ ᱜᱮ ᱧᱮᱞᱚᱜ ᱠᱟᱱᱟ᱾
ᱚ ᱢᱟᱱᱮ ᱟᱯᱮ ᱥᱮᱫ ᱨᱮᱱᱟᱜ ᱛᱟᱦᱚᱞᱮ ᱫᱟᱜ ᱫᱟᱜ ᱡᱟᱹᱲᱤ ᱛᱮᱫᱚ ᱢᱟᱱᱮ ᱞᱟᱦᱟ ᱜᱮᱭᱟ ᱛᱟᱦᱚᱞᱮ ᱚᱱᱟ ᱤᱭᱟᱹ ᱠᱚᱫᱚ ᱪᱟᱥᱵᱟᱥ ᱛᱟᱦᱚᱞᱮ ᱞᱟᱦᱟ ᱟᱠᱟᱱ ᱜᱮᱭᱟ ᱯᱮ ᱛᱚᱵᱮ ᱯᱩᱨᱟᱹᱣ ᱤᱫᱤ ᱟᱠᱟᱱ
ᱦᱮᱸ ᱟᱞᱮ ᱥᱮᱫ ᱢᱟ ᱱᱟᱢᱟᱞ ᱫᱤᱥᱚᱢ ᱡᱟᱭᱜᱟ ᱛᱚ ᱢᱟᱱᱮ ᱟᱹᱰᱤ ᱞᱚᱜᱚᱱ ᱜᱮ ᱫᱟᱜ ᱞᱟᱜᱟᱜ-ᱟ ᱟᱞᱮ ᱥᱮᱫ ᱫᱚ᱾
ᱦᱳᱭ ᱦᱳᱭ ᱟᱨ ᱟᱯᱮ ᱚᱱᱛᱮ ᱢᱟ ᱛᱟ ᱦᱩᱸ ᱚᱱᱠᱟ ᱠᱷᱚᱵᱚᱨ ᱠᱚ ᱟᱸᱡᱚᱢ ᱵᱟᱲᱟ ᱦᱩᱭ ᱟᱠᱟᱱᱟ ᱟᱯᱮ ᱫᱚ ᱢᱟᱱᱮ ᱦᱮᱸ ᱢᱟᱱᱮ ᱵᱟᱨᱚ ᱢᱟᱥᱤ ᱞᱮᱠᱟ ᱪᱟᱥᱵᱟᱥ ᱠᱚᱫᱚ ᱦᱩᱭᱩᱜᱼᱟ ᱥᱮ ᱪᱮᱫ ᱞᱮᱠᱟ᱾
ᱦᱮᱸ ᱟᱞᱮ ᱥᱮᱫ ᱫᱚ ᱵᱟᱨᱚ ᱢᱟᱥ ᱜᱮ ᱪᱟᱥᱵᱟᱥ ᱠᱚ ᱦᱩᱭᱩᱜ ᱜᱮᱭᱟ᱾
ᱚ ᱢᱟᱱᱮ ᱫᱟᱜ ᱨᱮᱱᱟᱜ ᱫᱚ ᱛᱟᱦᱚᱞᱮ ᱵᱮᱵᱚᱥᱛᱷᱟ ᱠᱚᱫᱚ ᱵᱮᱥ ᱜᱮ ᱦᱮᱱᱟᱜ ᱟ ᱟᱯᱮ ᱚᱱᱛᱮ ᱫᱚ ᱱᱟᱜ ᱛᱟᱦᱚᱞᱮ᱾
ᱦᱮᱸ ᱥᱟᱶᱛᱮ ᱱᱟᱹᱭ ᱠᱚ ᱢᱮᱱᱟᱜ ᱟ ᱛᱚ ᱥᱩᱨ ᱨᱮ᱾
ᱚ ᱟᱪᱪᱷᱟ ᱜᱚᱢᱠᱮ ᱟᱨ ᱱᱚᱝᱠᱟ ᱚ
ᱫᱟᱜ ᱨᱮᱱᱟᱜ ᱫᱚ ᱚᱱᱠᱟ ᱚᱥᱩᱵᱤᱫᱷᱟ ᱫᱚ ᱵᱟᱹᱱᱩᱜ ᱠᱟᱫᱟ᱾
ᱜᱚᱢᱠᱮ ᱛᱟᱦᱚᱞᱮ ᱟᱵᱤᱱᱟᱜ ᱚᱱᱛᱮ ᱫᱚ?
ᱟᱞᱮ ᱱᱚᱛᱮ ᱫᱚ ᱱᱟᱦ ᱫᱚ ᱱᱤᱛᱚᱜ ᱫᱚ ᱱᱟᱜ᱾ ᱱᱮ ᱦᱮᱸ ᱮᱦᱚᱵ ᱵᱟᱲᱟ ᱦᱩᱭ ᱟᱠᱟᱱᱟ ᱯᱮ ᱯᱩᱱ ᱢᱟᱦᱟ ᱫᱤᱱ ᱱᱟᱦᱱᱟᱜ ᱦᱩᱭᱮᱱᱟ᱾
ᱦᱮᱸ
ᱞᱟᱦᱟ ᱢᱟ ᱚᱱᱠᱟ ᱫᱟ ᱡᱟᱹᱲᱤ ᱠᱚ ᱵᱟᱝ ᱦᱩᱭ ᱟᱠᱟᱱᱟ ᱛᱟᱦᱮᱱᱟ᱾ ᱢᱟᱱᱮ ᱠᱟᱹᱢᱤ ᱠᱚ ᱵᱟᱝ ᱮᱛᱚᱦᱚᱵ ᱞᱮᱱᱟ ᱚᱱᱟ ᱠᱷᱮᱛ ᱵᱟᱹᱫᱽ ᱨᱮᱱᱟᱜ ᱟᱫᱚ ᱱᱤᱛ ᱱᱤᱛᱚᱜ ᱤᱭᱟᱹ ᱵᱟᱲᱟᱭᱮᱫᱟ ᱠᱚ ᱡᱟ ᱡᱟᱭ ᱠᱟᱱᱟ ᱡᱟᱦᱟᱸ ᱜᱮ᱾ ᱱᱤᱭᱟ. ᱵᱟ. ᱫ ᱠᱚ ᱦᱚᱱᱟᱜ ᱞᱚᱥᱚᱫ ᱵᱟᱲᱟ ᱟᱠᱟᱱ ᱜᱮ ᱞᱚᱦᱚᱫ ᱟᱠᱟᱱᱟ ᱛᱟᱦᱮ ᱮᱱᱠᱷᱟᱱ ᱫᱚ ᱩᱱᱠᱩ ᱫᱚ ᱱᱟᱜ ᱮᱦᱚᱵ ᱵᱟᱲᱟ ᱟᱠᱟᱜ ᱜᱮᱭᱟ ᱠᱚ᱾ ᱟᱨ ᱡᱟᱸᱦᱟᱸᱭ ᱠᱚᱫᱚ ᱱᱟᱜ ᱟᱹᱣᱨᱤᱭᱟ ᱠᱚᱣᱟ ᱱᱟᱜ ᱜᱷᱩᱴᱩ ᱠᱚᱢᱟ ᱚᱱᱠᱟ ᱫᱟᱜ ᱵᱟᱝ ᱫᱟᱜ ᱠᱟᱱᱟ ᱛᱚ ᱟᱨ ᱱᱮ ᱯᱩᱱ ᱩᱸ ᱢᱚᱬᱮ ᱢᱟᱦᱟ ᱜᱟᱱ ᱫᱟᱜ ᱵᱟᱲᱟ ᱠᱟᱛᱮᱫ ᱟᱨᱚ ᱱᱤᱛᱚᱜ ᱱᱟᱜ ᱵᱚᱱᱫᱚ ᱠᱟᱱᱟ ᱫᱟᱜ᱾ ᱟᱨ ᱵᱟᱝ ᱦᱩᱭ ᱟᱠᱟᱱᱟ᱾ ᱟᱨ ᱛᱚᱵᱮ ᱦᱟᱸᱜ ᱟᱯᱮ ᱚᱱᱛᱮ ᱫᱚ ᱛᱚᱵᱮ ᱫᱚ ᱢᱩᱪᱟᱹᱫ ᱡᱟᱣᱨᱟ ᱤᱫᱤ ᱞᱮᱠ ᱜᱮ᱾
ᱦᱮᱸ ᱦᱮᱸ ᱢᱩᱪᱟᱹᱫ ᱡᱟᱣᱨᱟ ᱤᱫᱤ ᱞᱮᱠᱟᱜ ᱜᱮ᱾
ᱤᱭᱟᱹ ᱠᱚᱠᱚ ᱮᱢᱟ ᱠᱚᱣᱟ ᱤᱭᱟᱹ ᱥᱮᱞᱚ ᱠᱚ ᱢᱤᱱᱤ ᱥᱮ ᱤᱭᱟᱹ ᱠᱚ ᱥᱮᱞᱳ ᱤᱭᱟᱹ ᱴᱩᱞᱩ ᱠᱚ ᱪᱮᱫ ᱠᱚ ᱚᱱᱟ ᱠᱚᱨᱮᱱᱟᱜ ᱵᱮᱵᱚᱥᱛᱛᱟ ᱠᱚᱫᱚ ᱢᱮᱱᱟᱜᱼᱟᱥᱮ ᱵᱟᱝ ᱛᱟᱦᱚᱞᱮ?
ᱦᱮᱸ ᱚᱱᱟ ᱠᱚᱢᱟ ᱟᱹᱰᱤ ᱟᱭᱢᱟ ᱜᱮ ᱵᱮᱵᱚᱥᱛᱟ ᱢᱮᱱᱟᱜ ᱟᱠᱟᱫᱟ᱾
ᱦᱚᱸ ᱛᱟᱦᱚᱞᱮ ᱚᱱᱟ ᱤᱭᱟᱹ ᱛᱤᱱᱟᱦ ᱢᱟᱱᱮ ᱫᱟᱜ ᱠᱚᱨᱮᱱᱟᱜ ᱫᱚ ᱡᱟᱦᱟᱱᱟ ᱫᱚ ᱚᱠᱚᱴ ᱥᱚᱠᱚᱴ ᱠᱚᱫᱚ ᱱᱟᱜ ᱵᱟᱝ ᱥᱚᱝᱠᱚᱴ ᱠᱚᱫᱚ ᱵᱟᱝ-ᱟ ᱵᱟᱝ᱾
ᱵᱟᱝᱼᱟ ᱫᱟᱜ ᱠᱚᱨᱮᱱᱟᱜ ᱫᱚ ᱠᱳᱚᱱ ᱥᱚᱝᱠᱚᱴ ᱠᱚᱫᱚ ᱵᱟᱹᱱᱩᱜ ᱟᱠᱟᱫᱟ᱾ ᱟᱨ ᱵᱩᱼᱵᱩᱱᱟᱹ ᱜᱮᱭᱟᱞᱮ ᱟᱹᱰᱤ ᱡᱳᱨ ᱜᱮ ᱟᱞᱮ ᱥᱮᱫ ᱫᱚ ᱟᱨᱠᱤ, ᱢᱟᱱᱮ ᱚᱲᱟᱜ ᱠᱚᱦᱚᱸ ᱰᱩᱵᱩᱡᱚᱜ ᱜᱮ ᱛᱟᱞᱮᱭᱟ ᱢᱟᱡᱮ, ᱢᱟᱡᱮ ᱟᱨ ᱡᱚᱠᱷᱚᱱ ᱜᱮ ᱟᱹᱰᱤ ᱡᱳᱨᱮ ᱦᱮᱸ ᱡᱚᱠᱷᱚᱱ ᱜᱮ ᱟᱹᱰᱤ ᱡᱳᱨᱮ ᱵᱩᱱᱟᱹᱭᱟ ᱫᱟᱨᱮ ᱪᱮᱛᱟᱱ ᱠᱚᱨᱮᱞᱮ ᱫᱮᱡᱚᱜ ᱜᱮᱭᱟ ᱾ ᱡᱚᱠᱷᱚᱱ ᱚᱲᱟᱜ ᱠᱚ ᱰᱩᱵᱩᱡᱚᱜᱼᱟ, ᱢᱟᱨᱟᱝ ᱢᱟᱨᱟᱝ ᱡᱟᱦᱟᱸ ᱫᱟᱨᱮ ᱠᱚ ᱢᱮᱱᱟᱜ ᱠᱟᱫᱟ ᱥᱮ ᱚᱱᱟ ᱯᱟᱲ ᱠᱚᱨᱮ
ᱟᱪᱪᱷᱟ,
ᱟᱫᱚ ᱚᱱᱟ ᱵᱚᱛᱚᱨ ᱡᱟᱞᱟ ᱡᱤᱣᱤ ᱵᱟᱧᱪᱟᱣ ᱠᱷᱟᱹᱛᱤᱨ ᱚᱱᱟ ᱫᱟᱨᱮ ᱠᱚᱦᱚᱸ ᱢᱟᱱᱮ ᱫᱟᱨᱮ ᱪᱮᱛᱟᱱ ᱠᱚᱨᱮᱞᱮ ᱫᱮᱡᱚᱜ ᱜᱮᱭᱟ ᱾ ᱟᱨᱠᱤ᱾
ᱚ ᱟᱫᱚ ᱚᱱᱠᱟ ᱫᱚ ᱱᱟᱜᱜ ᱞᱟᱹᱭ ᱞᱮᱠᱷᱟᱱ ᱫᱚ ᱱᱚᱛᱮ ᱫᱚ
ᱦᱮᱸ ᱜᱚᱝᱠᱮ ᱜᱚᱢ ᱜᱚᱢᱠᱮ ᱨᱚᱲ ᱟᱹᱰᱤ ᱡᱳᱨ ᱜᱮ ᱰᱤᱥᱴᱟᱵ ᱮᱫ ᱛᱟᱵᱤᱱᱟ ᱦᱮᱸ
ᱪᱮᱫ ᱦᱚᱸ ᱵᱟᱝᱞᱤᱧ ᱟᱸᱡᱚᱢ ᱫᱟ ᱡᱚᱛᱚ ᱠᱟᱴᱟ ᱠᱟᱴᱟ ᱟᱸᱡᱚᱢ ᱦᱤᱡᱩᱜ ᱠᱟᱱᱟ᱾ ᱦᱮᱸ ᱦᱮᱸ ᱱᱤᱛᱳᱜ ᱫᱚ ᱟᱸᱡᱚᱢᱚᱜ ᱠᱟᱱ ᱛᱟᱵᱤᱱᱟ ᱞᱟᱹᱭᱵᱤᱱ?
ᱞᱟᱹᱭ ᱟᱹᱞᱤᱧ ᱟᱯᱮᱥᱮᱱ ᱞᱟᱜᱟᱣ ᱢᱟ ᱚᱱᱟ ᱤᱭᱟᱹ ᱛᱮ ᱜᱮ ᱪᱟᱥᱵᱟᱥ ᱠᱚᱦᱚᱸ ᱱᱤᱛᱚ ᱛᱟᱭᱚᱢ ᱛᱟᱭᱚᱢ ᱢᱟᱱᱮ ᱛᱟᱭᱚᱢ ᱧᱚᱜ ᱜᱮᱭᱟᱞᱮ ᱱᱟᱦᱟ᱾